ᱦᱮᱞᱳ
ᱡᱚᱦᱟᱨ ᱜᱮ ᱜᱚᱢᱠᱮ ᱾
ᱦᱮᱸ ᱡᱚᱦᱟᱨ ᱜᱮ ᱾
ᱦᱳᱭ, ᱟᱨ ᱪᱮᱫ ᱞᱮᱠᱟ ᱨᱚᱲ ᱠᱚᱵᱮᱱ ᱟᱸᱡᱚᱢᱮᱜᱼᱟ ᱛᱚ?
ᱦᱮᱸ ᱟᱸᱡᱚᱢ ᱫᱟᱞᱤᱧ ᱵᱷᱟᱜᱮ ᱜᱮᱭᱟ ᱨᱚᱲ ᱠᱚ ᱾
ᱟᱪᱪᱷᱟ ᱟᱪᱪᱷᱟ, ᱟᱨ ᱛᱟᱦᱚᱞᱮ ᱪᱮᱫ ᱠᱟ ᱡᱚᱢ ᱵᱟᱲᱟ ᱠᱚ ᱦᱩᱭᱱᱟ ᱥᱮ ᱵᱟᱝᱟ?
ᱡᱚᱢ ᱵᱟᱲᱟ ᱫᱚ ᱥᱮᱛᱟᱜ ᱵᱮᱲᱟ ᱜᱮ ᱡᱚᱢ ᱵᱟᱲᱟ ᱦᱩᱭ ᱟᱠᱟᱱᱟ ᱟᱨᱠᱤ ᱱᱤᱛᱚᱜ, ᱛᱤᱠᱤᱱ ᱵᱮᱲᱟ ᱫᱚ ᱟᱹᱣᱨᱤ ᱾ ᱦᱚᱭ ᱟᱨ ᱢᱤᱫ ᱜᱷᱟᱹᱲᱤᱡ ᱾ ᱮᱱᱠᱷᱟᱱ ᱡᱚᱢ ᱦᱩᱭᱩᱜᱼᱟ ᱚᱲᱟᱜ ᱥᱮᱱ ᱠᱟᱛᱮ ᱛᱳᱯᱳ ᱥᱟᱯᱷᱟ ᱠᱟᱛᱮᱫ ᱡᱚᱢ ᱠᱟᱛᱮ ᱫᱚ ᱡᱤᱨᱟᱹᱣ ᱵᱟᱲᱟ ᱦᱩᱭᱩᱜ ᱛᱮ ᱾ ᱛᱟᱨᱟᱥᱤᱧ ᱟᱨᱚ ᱰᱟᱹᱦᱤ ᱥᱮᱫ ᱦᱮᱡ ᱠᱟᱛᱮᱫ ᱵᱚᱞ ᱠᱚ ᱠᱷᱮᱞ ᱦᱩᱭᱩᱜᱼᱟ ᱾
ᱟᱪᱪᱷᱟ ᱟᱪᱪᱷᱟ ᱟᱪᱪᱷᱟ ᱾
ᱦᱩᱸ
ᱟᱨ ᱛᱟᱦᱚᱞᱮ ᱪᱮᱫᱞᱮᱠᱟ ᱚᱲᱟᱜ ᱠᱚᱨᱮ ᱫᱚ ᱱᱟᱯᱟᱭ ᱵᱟᱲᱟᱭ ᱜᱮ ᱱᱤᱛᱳᱜ ᱫᱚ?
ᱦᱮᱸ ᱱᱤᱛᱚᱜ ᱫᱚ ᱱᱟᱯᱟᱭ ᱵᱟᱲᱟ ᱜᱮ ᱚᱲᱟᱜ ᱠᱚᱨᱮ ᱦᱚᱸ ᱤᱧ ᱦᱚᱸ ᱾
ᱟᱪᱪᱷᱟ ᱟᱪᱪᱷᱟ, ᱦᱳᱭ ᱱᱟᱯᱟᱭ ᱠᱷᱟᱱ ᱜᱮ ᱱᱟᱯᱟᱭ ᱟᱨ ᱪᱮᱫ ᱦᱚᱸ ᱵᱟᱝ ᱾
ᱦᱚᱸ ᱦᱚ, ᱸ ᱛᱚ ᱱᱟᱯᱟᱭ ᱛᱮᱜᱮ ᱡᱷᱚᱛᱚ ᱜᱮᱵᱚᱱ ᱪᱮᱥᱴᱟᱭᱟ ᱱᱟᱯᱟᱭ ᱵᱚᱱ ᱛᱟᱦᱮᱸ ᱫᱟᱲᱮᱭᱟᱜ ᱢᱟ ᱚᱱᱟᱜᱮ ᱟᱫᱚ, ᱪᱟᱢ ᱠᱤᱪᱷᱩ ᱠᱷᱮᱛ, ᱢᱟᱱᱮ ᱠᱤᱪᱷᱩ ᱥᱚᱢᱚᱭ ᱨᱮᱫᱚ ᱵᱟᱝ ᱦᱚᱸᱵᱚᱱ ᱛᱟᱦᱮᱸ ᱫᱟᱲᱮᱭᱟᱜᱼᱟ ᱱᱟᱯᱟᱭ ᱾
ᱦᱳᱭ ᱦᱳᱭ ᱟᱹᱰᱤ ᱜᱚᱴᱟᱱᱟᱱ ᱚᱱᱠᱟᱱ ᱮᱴᱠᱮᱴᱚᱬᱮ ᱠᱚ ᱦᱩᱭ ᱜᱚᱫᱚᱜ ᱜᱮᱭᱟ ᱛᱚ ᱾
ᱦᱮᱸ ᱦᱮᱸ ᱚᱱᱟ ᱪᱤᱠᱟ ᱦᱩᱭᱩᱜᱼᱟ, ᱚᱱᱟ ᱫᱚ ᱚᱦᱚᱢ ᱞᱟᱹᱭ ᱠᱮᱭᱟ ᱾
ᱦᱳᱭ ᱚᱦᱚ ᱚᱦᱚ ᱵᱮᱱ ᱞᱟᱹᱭ ᱠᱮᱭᱟ ᱚᱱᱟ ᱫᱚ ᱦᱳᱭ ᱾ ᱟᱨ ᱛᱟᱦᱚᱞᱮ ᱢᱟ ᱟᱹᱵᱤᱱ ᱜᱮ ᱞᱟᱹᱭ ᱵᱤᱱ ᱪᱮᱫ ᱤᱫᱤ ᱠᱟᱛᱮᱜ ᱠᱟᱹᱴᱤᱡ ᱜᱟᱯᱟᱞ ᱢᱟᱨᱟᱣ ᱦᱩᱭᱩᱜᱼᱟ? ᱦᱮ ᱯᱟᱨᱚᱢᱚᱨ ᱦᱩᱭ ᱞᱮᱠᱷᱟᱱ ᱱᱟᱯᱟᱭ ᱠᱚᱜᱼᱟ ᱟᱨ ᱪᱮᱫ ᱾
ᱟᱫᱚ ᱱᱚᱜᱼᱚᱭ ᱠᱟᱛᱷᱟ ᱠᱟᱛᱷᱟ ᱛᱮᱜᱮᱞᱟᱝ ᱨᱟᱠᱟᱵ ᱤᱫᱤᱭᱟ ᱟᱫᱚ ᱾ ᱪᱮᱫ ᱛᱚ ᱚᱱᱠᱟ ᱞᱟᱝ ᱥᱟᱵ ᱛᱤᱭᱳᱜᱟ?
ᱦᱳᱭ ᱦᱳᱭ ᱦ
ᱦᱮᱸ ᱟᱢ ᱛᱟᱦᱚᱞᱮ ᱪᱮᱫ ᱞᱮᱠᱟ ᱢᱮᱱᱟᱜ ᱟᱠᱟᱫ ᱢᱮᱭᱟ ᱚᱲᱟᱜ ᱨᱮᱜᱮ ᱥᱮ ᱚᱠᱟ ᱠᱚ ᱥᱮᱫ ᱨᱮ ᱢᱮᱱᱟᱜ ᱟᱠᱟᱫ ᱢᱮᱭᱟ?
ᱦᱳᱭ ᱤᱧ ᱢᱟ ᱱᱤᱛᱚᱜ ᱫᱚ ᱤᱧᱦᱚᱸ ᱢᱤᱫᱴᱮᱱ ᱯᱟᱹᱴᱷᱩᱣᱟᱹ ᱠᱟᱱ ᱜᱤᱭᱟᱹᱧ ᱦᱟᱸᱜ᱾
ᱦᱮᱸ ᱦᱮᱸ
ᱟᱫᱚ ᱚᱱᱠᱟ ᱦᱟᱸᱜ ᱟᱛᱩ ᱫᱤᱥᱚᱢ ᱠᱚᱨᱮᱮᱫ ᱫᱚ ᱦᱟᱸᱜ ᱵᱟᱹᱱᱩᱜ ᱟᱹᱧᱟᱹ ᱤᱧᱦᱚᱸ ᱵᱟᱨᱦᱮ ᱠᱚᱨᱮ ᱜᱮ ᱦᱟᱸᱜ ᱢᱮᱱᱟᱧᱟᱹ ᱟᱨ ᱪᱮᱫ ᱱᱤᱛᱚᱜ ᱫᱚ᱾
ᱟᱫᱚ ᱚᱱᱟᱛᱮᱮᱫ ᱫᱚ ᱱᱤᱛᱳ ᱫᱚ
ᱛᱟᱦᱚᱞᱮ ᱚᱲᱟᱜ ᱠᱚᱫᱚ ᱦᱮᱡ ᱦᱮᱡ ᱟᱠᱟᱱᱟᱢ ᱥᱮ ᱟᱹᱰᱤ ᱛᱤᱱᱟᱹᱜ ᱫᱤᱱ ᱞᱟᱦᱟᱨᱮᱢ ᱦᱮᱡ ᱞᱮᱱᱟ ᱥᱮ ᱵᱟᱢ ᱦᱮᱡ ᱟᱠᱟᱱᱟ?
ᱦᱳᱭ ᱦᱟᱸᱜ ᱚᱱᱠᱟ ᱵᱟᱨᱯᱮ ᱢᱟᱦᱱᱟᱹ ᱦᱟᱸᱜ ᱢᱟᱲᱟᱝ ᱪᱟᱞᱟᱣ ᱦᱩᱭ ᱞᱮᱱᱟ ᱟᱨ ᱪᱮᱫ᱾ ᱟᱨ ᱱᱤᱛᱳ ᱫᱚ ᱦᱟᱸᱜ ᱟᱹᱣᱨᱤ ᱪᱟᱞᱟᱣ ᱦᱩᱭᱩᱜᱼᱟ ᱵᱤᱱᱤᱰ ᱠᱚ ᱦᱟᱸᱜ ᱥᱮᱴᱮᱨᱚᱜ ᱠᱟᱱᱟ ᱟᱨ ᱠᱤᱪᱷᱩ ᱫᱤᱱ ᱯᱚᱨᱮ ᱟᱫᱚ ᱚᱱᱟ ᱠᱚ ᱮᱢ ᱵᱟᱲᱟ ᱠᱟᱛᱮᱫ ᱦᱦᱟᱸᱜ ᱚᱲᱟᱜ ᱥᱮᱱ ᱜᱮ ᱢᱮᱱ ᱦᱩᱭᱩᱜ ᱠᱟᱱᱟ ᱦᱮᱞᱟᱣ ᱦᱩᱭᱩᱜᱼᱟ ᱟᱨ ᱪᱮᱫ᱾
ᱦᱮᱸ, ᱦᱮᱸ ᱛᱚ ᱚᱲᱟᱜ ᱨᱟᱱ ᱵᱤᱱᱤᱰ ᱠᱚ ᱮᱢ ᱯᱚᱨᱮ ᱚᱲᱟᱜ ᱨᱮ ᱵᱟᱨᱥᱤᱧ ᱯᱮ ᱡᱟᱦᱟᱸ ᱜᱮᱢ ᱛᱟᱦᱮᱸᱭᱮᱱᱟ᱾ ᱚᱲᱟᱜ ᱠᱚᱨᱮᱢ ᱠᱟᱹᱢᱤ ᱜᱚᱲᱚ ᱦᱚᱴᱚᱣᱟᱫ ᱠᱚᱣᱟ ᱛᱟᱯᱚᱨᱮ ᱟᱨᱦᱚᱢ ᱪᱟᱞᱼᱟ ᱚᱱᱠᱟ᱾
ᱦᱳᱭ ᱦᱳᱭ ᱟᱨ ᱧᱮᱞᱵᱱ ᱟᱵᱚ ᱢᱤᱫᱴᱮᱱ ᱥᱟᱱᱛᱟᱲ ᱦᱚᱯᱚᱱ ᱠᱟᱱᱟ ᱵᱚᱱ ᱚᱲᱟᱜ ᱠᱚᱨᱮᱱᱟᱜ ᱱᱤᱡᱮᱨᱟᱜ ᱠᱟᱹᱢᱤ ᱢᱟ ᱧᱮᱞ ᱜᱮ ᱦᱩᱭᱩᱜ ᱛᱟᱵᱚᱱᱟ᱾
ᱦᱮᱸ ᱦᱮᱸ ᱦᱳᱭ ᱟᱫᱚ ᱟᱵᱚ ᱫᱚ ᱪᱮᱫ ᱤᱧ ᱞᱟᱹᱭᱟ, ᱟᱵᱚ ᱵᱟᱨᱮᱦᱚ ᱡᱷᱚᱛᱚ ᱦᱚᱲᱜᱮ ᱡᱟᱦᱟᱸ ᱫᱚ ᱡᱷᱚᱛᱚ ᱨᱚᱠᱚᱢ ᱜᱮ ᱠᱟᱹᱢᱤ ᱦᱩᱭᱩᱜ-ᱟ, ᱢᱤᱫᱴᱟᱝ ᱢᱤᱫᱴᱟᱝ ᱠᱟᱹᱢᱤ ᱞᱮᱠᱷᱟᱱ ᱵᱟᱭ ᱜᱟᱱᱚᱜ-ᱟ᱾ ᱥᱚᱢᱚᱭ ᱨᱮᱫᱚ ᱡᱷᱚᱛᱚ ᱜᱮ ᱠᱟᱹᱢᱤ ᱦᱩᱭᱩᱜ-ᱟ᱾
ᱦᱳᱭ
ᱛᱟᱦᱚᱞᱮ ᱚᱱᱛᱮ ᱛᱤᱱᱟᱹᱜ ᱴᱟ ᱫᱟᱜ ᱮᱫᱟᱭ ᱥᱮ ᱵᱟᱝ ᱚᱱᱛᱮ?
ᱦᱳᱭ ᱫᱟᱜ ᱫᱚ ᱫᱟᱜ ᱵᱟᱲᱟᱭᱮᱫ ᱜᱮᱭᱟᱭ ᱦᱚᱞᱟ ᱢᱟ ᱡᱟᱹᱥᱛᱤ ᱡᱟᱹᱥᱛᱤ ᱜᱮ ᱦᱟᱸᱜ ᱠᱟᱹᱴᱤᱡ ᱮ ᱫᱟᱜ ᱵᱟᱲᱟ ᱠᱮᱫ ᱜᱮᱭᱟ ᱥᱮᱛᱟᱜ ᱠᱷᱚᱱᱟᱜ ᱢᱚᱴᱟᱢᱩᱴᱤ ᱛᱤᱠᱤᱱ ᱵᱮᱲᱟ ᱫᱷᱟᱨᱤᱪ ᱫᱚ ᱦᱟᱸᱜ ᱡᱟᱹᱥᱛᱤ ᱧᱚᱜ ᱜᱮ ᱫᱟᱜ ᱠᱮᱟᱭ ᱟᱨ ᱪᱮᱫ᱾
ᱦᱩᱸ, ᱟᱞᱮᱥᱮᱫ ᱦᱚᱸ ᱫᱟᱜ ᱫᱚᱭ ᱫᱟᱜ ᱠᱮᱫᱟ᱾ ᱛᱮᱦᱮᱧ ᱥᱮᱛᱟᱜ ᱵᱮᱲᱟ ᱦᱚᱞᱟ ᱫᱚ ᱫᱟᱜ ᱮᱫ ᱛᱟᱦᱮᱡ ᱦᱚᱞᱟ ᱥᱮᱛᱟᱜ ᱮ ᱵᱚᱱᱫᱚ ᱟᱠᱟᱫᱟ, ᱟᱨ ᱛᱮᱦᱮᱧ ᱥᱮᱛᱟᱜ ᱫᱟᱜᱮᱫ ᱛᱟᱦᱮᱸᱫ ᱛᱮᱦᱮᱧ ᱵᱚᱱᱫᱚ ᱱᱤᱛᱚᱜ ᱫᱚ ᱥᱤᱛᱩᱝ ᱠᱟᱫᱟᱭ ᱠᱟᱹᱡ ᱮ ᱦᱚᱭᱭᱟᱜ ᱠᱟᱱᱟ᱾ ᱦᱮᱸ ᱰᱟᱹᱦᱤ ᱥᱮᱫ ᱨᱮᱜᱮ ᱢᱮᱱᱟᱜ-ᱟ ᱠᱟᱫᱤᱧ, ᱠᱮᱞᱟᱵ ᱥᱩᱨ ᱨᱮᱤᱧ ᱫᱩᱲᱩᱵ ᱟᱠᱟᱱᱟ᱾
ᱟᱪᱪᱷᱟ ᱟᱪᱪᱷᱟ
ᱚᱱᱠᱟᱜᱮ ᱱᱚᱛᱮ ᱦᱚᱸ ᱨᱤᱢᱤᱞ ᱜᱚᱫ ᱮᱫᱟᱭ, ᱟᱨᱚ ᱥᱤᱛᱩᱝ ᱜᱚᱫᱮᱫᱼᱟᱭ ᱚᱱᱮ ᱚᱱᱠᱟᱣ ᱠᱟᱫᱟᱭ, ᱟᱨ
ᱦᱩᱸ
ᱟᱨ ᱡᱚᱛᱚ ᱥᱮᱱᱢᱟ ᱥᱚᱢᱟᱱ ᱥᱚᱢᱟᱱ ᱢᱟ ᱦᱟᱜ ᱵᱟᱭ ᱫᱟᱜ ᱡᱟᱲᱤᱭᱟᱜ-ᱟ ᱥᱮ᱾ ᱱᱛᱮ ᱫᱟᱜ ᱡᱟᱹᱲᱤᱜ ᱠᱷᱟᱱ ᱦᱟᱱᱛᱮ ᱫᱚᱭ ᱥᱤᱛᱩᱝᱜ-ᱟ ᱨᱤᱢᱤᱞᱮᱟᱭ ᱚᱱᱮ ᱚᱱᱠᱟ ᱟᱨ ᱪᱮᱫ᱾
ᱦᱮᱸ ᱱᱚᱝᱠᱟ ᱜᱮᱸ ᱱᱚᱝᱠᱟ ᱜᱮ ᱨᱚᱲ ᱵᱟᱲᱟ ᱦᱩᱭᱩᱜ ᱠᱟᱱᱟ᱾ ᱠᱩᱞᱤ ᱵᱟᱲᱟ ᱦᱩᱭᱩᱜ ᱠᱟᱱᱟ ᱞᱟᱹᱭ ᱫᱟᱠᱚ ᱦᱮᱸ ᱚᱱᱛᱮᱫᱚ ᱜᱟᱡᱮ ᱫᱟᱜ ᱟᱠᱟᱫᱟᱭ ᱜᱟᱡᱮ ᱠᱚ ᱨᱚᱦᱚᱭᱮᱫᱟ ᱚᱠᱚᱭᱠᱚ ᱫᱟᱜ ᱠᱷᱟᱹᱛᱤᱨ ᱵᱟᱠᱚ ᱨᱚᱦᱚᱭ ᱫᱟᱲᱮᱭᱟᱜ ᱠᱟᱱᱟ᱾ ᱟᱨ ᱤᱧ ᱪᱮᱤᱧ ᱞᱟᱹᱭ ᱮᱫᱟ ᱟᱞᱮ ᱥᱮᱫ ᱫᱚ ᱱᱚᱚᱭ ᱫᱟᱜ ᱦᱚᱸ ᱵᱟᱹᱱᱩᱜ ᱪᱮᱫ ᱦᱚᱸ ᱵᱟᱹᱱᱩᱜ ᱨᱚᱦᱚᱭ ᱦᱚᱸ ᱵᱟᱞᱮ ᱨᱚᱦᱚᱭ ᱫᱟᱲᱮᱭᱟᱜ ᱪᱮᱫ ᱦᱚᱸ ᱵᱟᱝ ᱫᱟᱜ ᱜᱮ ᱵᱟᱹᱫ ᱨᱮ ᱵᱟᱝ ᱛᱚᱸᱵᱟ ᱟᱠᱟᱱᱟ᱾
ᱦᱳᱭ
ᱛᱟᱦᱚᱞᱮ ᱜᱚᱢᱠᱮ ᱪᱟᱥ ᱠᱟᱹᱢᱤ ᱠᱚᱫᱚ ᱮᱠᱫᱚᱢ ᱟᱹᱣᱨᱤ ᱮᱛᱚᱦᱚᱵ-ᱟ ᱟᱯᱮᱥᱮᱫ ᱫᱚ᱾
ᱦᱮᱸ ᱮᱠᱫᱚᱢ ᱟᱹᱣᱨᱤ ᱮᱛᱚᱦᱚᱵᱚᱜ-ᱟ ᱢᱮᱱᱟᱜ ᱜᱮᱭᱟ ᱚᱱᱠᱟ ᱜᱮ ᱛᱚᱞᱟ ᱠᱚᱫᱚ ᱦᱩᱭ ᱠᱟᱱ ᱜᱮᱭᱟ ᱦᱟᱲᱟᱢᱚᱜ ᱠᱟᱱᱟ ᱢᱤᱫᱴᱟᱝ ᱵᱟᱨᱭᱟ ᱫᱚ ᱚᱠᱚᱭ ᱠᱚ ᱞᱟᱦᱟ ᱧᱚ ᱜᱤᱰᱤ ᱠᱟᱫᱟ ᱟᱹᱰᱤ ᱞᱟᱦᱟᱛᱮ, ᱦᱩᱸ
ᱟᱫᱚ ᱪᱤᱠᱟᱭᱟᱹ ᱛᱵᱮᱱ ᱱᱚᱜ ᱱᱚᱝᱠᱟ ᱟᱵᱚ ᱫᱚ ᱥᱮᱨᱢᱟ ᱫᱟᱜ ᱡᱟᱹᱲᱤ ᱪᱮᱛᱟᱱ ᱜᱮ ᱦᱟᱸᱜ ᱵᱚᱨᱥᱟ ᱢᱮᱱᱟᱜ ᱵᱚᱱᱟ ᱾ ᱟᱨ ᱵᱟᱭ ᱫᱟᱜ ᱡᱟᱹᱲᱤᱭᱟᱵᱚᱱ ᱠᱷᱟᱱ ᱫᱚ ᱦᱟᱸᱜ
ᱪᱤᱠᱟᱹᱭᱟᱹᱵᱤᱱ ᱩᱯᱟᱹᱭ ᱛᱚ ᱟᱨ ᱵᱟᱹᱱᱩᱜ-ᱟ ᱟᱨ ᱚᱱᱠᱟᱱᱟᱜ ᱡᱮ ᱥᱟᱢ ᱢᱟᱨᱥᱟᱞ ᱠᱚ, ᱥᱮᱞᱚ ᱠᱚ, ᱥᱮ ᱰᱮᱢ ᱠᱚ, ᱜᱮᱴ ᱠᱚᱫᱚ ᱦᱟᱸᱜ ᱵᱟᱹᱱᱩᱜ ᱠᱟᱜ-ᱟ ᱡᱮ ᱚᱸᱰᱮ ᱠᱷᱚᱱᱟᱜ ᱜᱮ ᱫᱟᱜ ᱠᱚ ᱦᱟᱸᱜ ᱱᱟᱞᱟᱛᱮ ᱟᱹᱜᱩ ᱵᱟᱲᱟ ᱠᱟᱛᱮᱫ ᱱᱟᱜ ᱦᱳᱭ, ᱦᱳᱭ ᱧᱟᱢ ᱠᱮᱭᱟ ᱵᱚᱱ ᱚᱱᱟ ᱢᱟ ᱦᱟᱸᱜ ᱵᱟᱭ ᱜᱟᱱᱚᱜ ᱠᱟᱱᱟ ᱾
ᱦᱮᱸ ᱟᱞᱮᱥᱮᱫ ᱦᱚᱸ ᱚᱱᱟ ᱠᱚᱫᱚ ᱪᱮᱫ ᱦᱚᱸ ᱵᱟᱹᱱᱩᱜ ᱠᱟᱫᱟ ᱤᱱᱟᱹ ᱛᱮᱜᱮ ᱟᱫᱚ ᱚᱱᱟ ᱠᱚ ᱵᱟᱝ ᱦᱩᱭᱩᱜ ᱢᱮᱱᱟᱜ ᱨᱮᱦᱚᱸ ᱢᱤᱫ ᱵᱟᱨ ᱯᱮ ᱦᱚᱲᱟᱜ ᱠᱩᱧ ᱢᱮᱱᱟᱜ-ᱟ, ᱢᱤᱥᱤᱱ ᱢᱮᱱᱟᱜ ᱛᱟᱠᱚᱣᱟ ᱜᱟᱹᱰᱤᱭᱟ ᱠᱚ ᱚᱱᱟᱛᱮ ᱨᱚᱦᱚᱭ ᱜᱮᱭᱟ ᱠᱚ ᱩᱱᱠᱩ ᱫᱚ ᱦᱟᱱᱮ ᱫᱷᱚᱨᱚᱱ ᱠᱚᱨᱮ ᱚᱱᱟ ᱫᱟᱜ ᱛᱮᱜᱮ ᱾
ᱦᱳᱭ ᱦᱳᱭ
ᱢᱤᱫ ᱵᱟᱨ ᱯᱮ ᱦᱟᱲ ᱵᱟᱠᱷᱟᱱ ᱜᱚᱴᱟ ᱢᱟᱴᱷ ᱜᱮ ᱯᱷᱟᱸᱠᱟ ᱜᱮᱢ ᱠᱚᱭᱚᱜᱟ ᱾
ᱦᱳᱭ ᱦᱳᱭ
ᱱᱤᱭᱟᱹ ᱥᱚᱢᱚᱭ ᱫᱚ ᱜᱚᱴᱟ ᱜᱮᱞᱮ ᱨᱚᱦᱚᱭᱟ ᱟᱨᱠᱷᱟᱱᱮ ᱫᱷᱚᱨᱚᱱ
ᱟᱪᱪᱷᱟ ᱟᱪᱪᱷᱟ
ᱦᱢ ᱜᱚᱴᱟ ᱢᱟᱴᱷ ᱯᱷᱟᱠᱟ ᱚᱱᱟ ᱠᱚᱨᱮᱜ ᱜᱮ ᱰᱟᱹᱝᱨᱤ ᱢᱮᱨᱚᱢ ᱠᱚ ᱜᱩᱯᱤ ᱵᱟᱲᱟᱭ ᱦᱩᱭᱩᱜ-ᱟ ᱵᱤᱨ ᱠᱚᱦᱚᱸ ᱢᱮᱱᱟᱜ-ᱟ ᱵᱤᱨ ᱠᱚ ᱥᱮᱫ ᱫᱚ ᱛ ᱩᱱ ᱫᱚ ᱟᱫᱚ ᱛᱚᱠᱷᱚᱱ ᱦᱚᱸ ᱤᱫᱤ ᱦᱩᱭᱩᱜ-ᱟ ᱵᱤᱨ ᱠᱚᱥᱮᱫ ᱦᱚᱸ, ᱚᱠᱚᱭ ᱡᱮ ᱡᱮᱢᱚᱱ ᱚᱠᱟᱥᱮᱫ ᱠᱚ ᱤᱫᱤ ᱫᱟᱲᱮᱭᱟᱠᱚᱣᱟ ᱾
ᱦᱳᱭ ᱦᱳᱭ ᱦᱮᱸ ᱟᱫᱚ ᱱᱚᱜᱼᱱᱚᱝᱠᱟ ᱪᱟᱥᱵᱟᱥ ᱠᱚ ᱦᱟᱸᱜ ᱦᱩᱭ ᱞᱮᱱᱠᱷᱟᱱ ᱠᱷᱮᱛ ᱠᱚᱢᱟ ᱠᱷᱮᱛ ᱵᱟᱹᱫᱽ ᱠᱚ ᱮᱥᱮᱫ ᱪᱟᱵᱟᱜᱼᱟ ᱛᱚ ᱟᱫᱚ ᱮᱱᱠᱷᱟᱱ ᱩᱱ ᱫᱚ ᱦᱟᱸᱜ ᱵᱤᱨᱼᱵᱩᱨᱩ ᱥᱮᱱ ᱜᱮ ᱦᱟᱸᱜ ᱤᱫᱤ ᱦᱩᱭᱩᱜᱼᱟ ᱰᱟᱝᱨᱤ ᱢᱮᱨᱚᱢ ᱠᱚᱫᱚ ᱟᱨ ᱪᱮᱫ ᱦᱳᱭ
ᱦᱚᱭ ᱚᱱᱟ ᱚᱱᱛᱮ ᱵᱤᱨ ᱥᱮᱫ ᱜᱮ ᱤᱫᱤ ᱠᱟᱠᱚᱣᱟᱞᱮ ᱚᱱᱟ ᱠᱚᱨᱮ ᱜᱮ ᱜᱩᱯᱤ ᱵᱟᱲᱟ ᱦᱩᱭᱩᱜᱼᱟ ᱾ ᱪᱤᱠᱟᱹᱭᱟᱢ ᱚᱱᱟ ᱪᱷᱟᱲᱟ, ᱟᱨᱦᱚ ᱩᱱᱠᱩ ᱦᱚᱸ ᱢᱮᱱᱟᱜ ᱠᱚᱣᱟ ᱡᱚᱠᱷᱚᱱ ᱩᱱᱠᱩ ᱛᱚ ᱟᱫᱚ ᱪᱮᱫ ᱮᱢ ᱡᱚᱢ ᱦᱚᱪᱚ ᱠᱚᱣᱟ ᱚᱲᱟᱜ ᱨᱮ ᱫᱚᱦᱚ ᱠᱟᱛᱮ ᱱᱤᱭᱟᱹ ᱥᱚᱢᱚᱭ ᱛᱚ ᱠᱷᱚᱲ ᱦᱚᱸ ᱪᱟᱵᱟᱜ ᱟᱛᱚ ᱾
ᱦᱳᱭ ᱦᱳᱭ ᱦᱳᱭ ᱩᱱᱠᱩ ᱦᱚᱸᱛᱚ ᱡᱚᱢ ᱫᱚ ᱞᱟᱜᱟᱜ ᱜᱮᱭᱟ ᱥᱮ ᱦᱚᱭ
ᱚᱱᱛᱮ ᱛᱟᱦᱚᱞᱮ ᱟᱯᱮ ᱥᱮᱫ ᱫᱚ, ᱦᱮᱸ ᱞᱟᱹᱞ ᱢᱮ, ᱫᱮ ᱟᱯᱮ ᱥᱮᱫ ᱫᱚ ᱚᱱᱠᱟ ᱵᱤᱨ ᱠᱚ ᱢᱮᱱᱟᱜᱼᱟ ᱥᱮ ᱵᱟᱝ?
ᱦᱳᱭ ᱢᱮᱱᱟᱜ ᱜᱮᱭᱟ ᱵᱤᱨ ᱠᱚᱫᱚ ᱢᱚᱴᱟᱢᱩᱴᱤ, ᱴᱚᱴᱷᱟ ᱟᱛᱩ ᱥᱩᱨ ᱠᱚᱨᱮᱫ ᱜᱮ ᱢᱮᱱᱟᱜᱼᱟ ᱵᱤᱨ ᱠᱚᱫᱚ ᱦᱟᱸᱜ,
ᱦᱩᱸ
ᱟᱫᱚ ᱚᱱᱟ ᱠᱚᱫᱚ ᱦᱟᱸᱜ ᱮᱴᱠᱮᱴᱚᱬᱮ ᱠᱚᱫᱚ ᱵᱟᱝ ᱦᱩᱭᱩᱜ ᱠᱟᱱᱟ ᱥᱟᱦᱟᱱ, ᱥᱟᱠᱟᱢ ᱠᱚᱨᱮᱱᱟᱜ ᱫᱚ ᱦᱟᱸᱜ,
ᱦᱮᱸ
ᱚᱸᱰᱮ ᱠᱷᱚᱱᱟᱜ ᱜᱮ ᱵᱤᱨ-ᱵᱩᱨᱩ ᱠᱷᱚᱱᱟᱜ ᱜᱮ ᱛᱩᱢᱟᱹᱞ ᱡᱟᱣᱨᱟ ᱠᱟᱛᱮ ᱱᱟᱜ ᱚᱱᱟ ᱠᱚᱫᱚ ᱟᱹᱜᱩᱭ ᱦᱩᱭᱩᱜ ᱠᱟᱱᱟ ᱥᱟᱦᱟᱱ, ᱥᱟᱠᱟᱢ ᱠᱚᱫᱚ,
ᱦᱚᱸ
ᱦᱚᱭ ᱫᱟᱹᱛᱟᱹᱱᱤ ᱠᱚ ᱟᱨ ᱚᱱᱠᱟ ᱡᱟᱦᱟᱸ ᱵᱤᱨ-ᱵᱩᱨᱩ ᱨᱮ ᱡᱚᱼᱵᱤᱞᱤ ᱠᱚᱵᱚᱱ ᱧᱟᱢᱮᱫ ᱫᱚ ᱛᱮᱨᱮᱞ, ᱛᱟᱨᱚᱯ, ᱥᱚᱥᱚ ᱠᱚ ᱚᱱᱟ ᱠᱚᱫᱚ ᱦᱟᱸᱜ ᱧᱟᱢᱚᱜ ᱜᱮᱭᱟ ᱟᱨ ᱪᱮᱫ ᱾
ᱦᱮᱸ ᱚᱱᱟ ᱠᱚᱫᱚ ᱧᱟᱢᱚᱜ ᱜᱮᱭᱟ ᱛᱚ ᱢᱮᱱᱟᱜᱼᱟ ᱛᱚᱵᱮ ᱵᱤᱨ ᱨᱮ ᱟᱫᱚ ᱪᱮᱫ ᱫᱚ ᱡᱟᱦᱟᱸ ᱜᱮ ᱚᱱᱛᱮᱢ ᱥᱮᱱ ᱮᱱᱟ ᱵᱤᱨ ᱥᱮᱫ ᱰᱟᱸᱝᱨᱤ ᱜᱩᱯᱤ, ᱢᱮᱨᱚᱢ ᱜᱩᱯᱤ ᱛᱤᱭᱟᱹᱜ ᱠᱮᱫᱟᱢ ᱡᱚᱢ ᱠᱮᱫᱟᱢ ᱱᱚᱜ-ᱱᱚᱝᱠᱟ ᱾
ᱛᱟᱦᱚᱞᱮ ᱜᱚᱢᱠᱮ ᱟᱯᱮ ᱥᱮᱱ ᱫᱚ ᱱᱩᱝᱠᱩ ᱡᱟᱦᱟᱸ ᱯᱩᱴᱠᱟᱹ ᱠᱚ ᱩᱫ ᱠᱚᱫᱚ ᱧᱟᱢ ᱵᱟᱲᱟᱜ ᱠᱟᱱᱟ ᱥᱮ ᱵᱟᱝ-ᱟ?
ᱦᱮᱸ ᱧᱟᱢ ᱵᱟᱲᱟᱜ ᱠᱟᱱᱟ ᱠᱚ, ᱪᱟᱜ ᱠᱟᱱ ᱜᱮᱭᱟ ᱠᱚ ᱟᱞᱮᱭᱟᱜ ᱱᱚᱣᱟ ᱵᱤᱨ ᱨᱮᱛᱚ ᱱᱤᱭᱟᱹ ᱥᱩᱢᱚᱭ ᱜᱚᱴᱟ ᱵᱤᱨ ᱨᱮ ᱦᱚᱲ ᱜᱟᱡᱮ ᱠᱚ ᱜᱩᱞᱟ ᱦᱟᱱᱛᱮ ᱱᱟᱛᱮ ᱦᱟᱴ ᱠᱚᱜᱼᱟ ᱠᱚ ᱵᱟᱝᱪᱚ ᱪᱤᱠᱟᱹ ᱠᱚᱜᱼᱟ ᱠᱚ,
ᱦᱳᱭ
ᱟᱫᱚ ᱯᱩᱴᱠᱟᱹ ᱠᱚ ᱩᱫ ᱠᱚ ᱡᱟᱱᱟᱢᱚᱜ ᱠᱟᱱᱟ ᱥᱮ ᱡᱷᱚᱛᱚ ᱜᱮ ᱦᱟᱞᱟᱝ ᱠᱚ ᱪᱟᱜ ᱠᱟᱱᱟ ᱾
ᱦᱳᱭ ᱦᱳᱭ ᱦᱳᱭ ᱾
ᱚᱲᱟᱜ ᱛᱮᱠᱚ ᱦᱤᱡᱩᱜ ᱠᱟᱱᱟ ᱩᱱᱠᱩ ᱯᱩᱴᱠᱟᱹ ᱤᱭᱟᱹ ᱠᱤᱨᱤᱧ ᱤᱫᱤᱭᱮᱫ ᱠᱚᱣᱟ ᱠᱚ ᱾
ᱦᱳᱭ ᱦᱳᱭ ᱾
ᱫᱤᱱ ᱛᱟᱨᱟᱥᱤᱧ ᱠᱚ ᱦᱤᱡᱩᱜᱼᱟ ᱞᱟᱹᱭᱟ ᱠᱚ ᱛᱤᱱᱟᱹᱜ ᱜᱟᱱ ᱯᱮ ᱦᱟᱞᱟᱝ ᱠᱟᱜᱼᱼ
ᱟᱪᱪᱷᱟ ᱟᱪᱪᱷᱟ ᱟᱪᱪᱷᱟ ᱾
ᱟᱨ ᱛᱟᱞᱦᱮ ᱜᱚᱝᱠᱮ ᱚᱱᱟ ᱢᱟ‌ ᱦᱟᱸᱜ ᱠᱟᱛᱷᱟ ᱠᱟᱛᱷᱟ ᱛᱮ ᱢᱮᱱᱟᱜ ᱜᱮᱭᱟ ᱾ ᱡᱮ, ᱟᱵᱚ ᱵᱚᱱ ᱵᱟᱲᱟᱭ ᱜᱮ ᱦᱟᱸᱜᱼᱼ ᱡᱮ ᱥᱚᱢᱟᱡᱽ ᱨᱮ ᱟᱭᱢᱟ ᱞᱮᱠᱟᱱ ᱯᱚᱨᱚᱵᱽ ᱠᱚᱜᱮ ᱢᱮᱱᱟᱜ ᱛᱟᱵᱚᱱᱟ ᱡᱮ, ᱚᱱᱠᱟᱱᱟᱜᱼᱼ ᱢᱟᱨᱟᱝ ᱯᱚᱨᱚᱵᱽ, ᱥᱚᱦᱚᱨᱟᱭ ᱯᱚᱨᱚᱵᱽ ᱵᱚᱱ ᱢᱟᱱᱟᱣ ᱵᱟᱛᱟᱣᱮᱜᱼᱟ ᱾
ᱦᱩᱸ
ᱛᱚ ᱚᱱᱠᱟᱱᱟᱜ ᱯᱚᱨᱚᱵᱽ ᱵᱟᱫᱽ ᱠᱟᱛᱮᱫ ᱟᱨ ᱪᱮᱫ ᱠᱚ ᱯᱚᱨᱚᱵᱽ ᱠᱚ ᱡᱩᱫᱤᱼᱼ ᱢᱟᱱᱟᱣ ᱵᱟᱛᱟᱣ ᱦᱩᱭᱩᱜ ᱠᱷᱟᱱ ᱫᱚ ᱟᱯᱮᱥᱮᱱ ᱠᱟᱹᱴᱤᱡ ᱡᱩᱫᱤ ᱵᱮᱱ ᱵᱟᱲᱟᱭ ᱠᱷᱟᱱ ᱫᱚ ᱞᱟᱹᱭ ᱥᱚᱫᱚᱨ ᱟᱹᱞᱤᱧᱼᱼ ᱠᱮᱭᱟᱵᱮᱱ ᱱᱟᱯᱟᱭ ᱠᱚᱜ-ᱟ ᱟᱨ ᱪᱮᱫ ᱾
ᱟᱫᱚ ᱟᱵᱚᱣᱟᱜ ᱡᱟᱦᱟᱸ ᱥᱮᱨᱣᱟ ᱨᱮ ᱢᱮᱱᱟᱜᱼᱟ ᱚᱱᱟ ᱯᱚᱨᱚᱵᱽ ᱪᱷᱟᱲᱟ ᱫᱚ ᱟᱞᱮ ᱫᱚ ᱱᱚᱛᱮ ᱫᱚ ᱚᱱᱱᱚ ᱯᱚᱨᱚᱵᱽᱼᱼ ᱠᱚᱫᱚ ᱵᱟᱞᱮ ᱢᱟᱱᱟᱣ ᱵᱟᱛᱟᱣ ᱜᱮᱭᱟ ᱾
ᱟᱪᱪᱷᱟ ᱟᱪᱪᱷᱟ ᱾
ᱟᱨ ᱦᱩᱭ ᱦᱚᱸ ᱵᱟᱝ ᱦᱩᱭᱩᱜ ᱜᱮᱭᱟ ᱟᱫᱚ ᱦᱩᱭᱩᱜᱼᱟ ᱪᱮᱫᱠᱟ ᱚᱱᱟ ᱯᱟᱛᱟ ᱢᱟᱛᱟ ᱠᱚ ᱜᱚᱨᱚᱢ ᱦᱳᱭᱼᱼ
ᱦ
ᱱᱮᱛᱟᱨ ᱦᱚᱸ ᱵᱟᱝ ᱦᱩᱭᱩᱜᱼᱟ ᱚᱱᱟ ᱫᱚ, ᱟᱫᱚ ᱚᱱᱟ ᱠᱟᱹᱢᱤ ᱥᱤᱡᱤᱱ ᱠᱟᱱᱟ ᱱᱤᱛᱚᱜ ᱫᱚ ᱵᱟᱝ ᱦᱩᱭᱩᱜᱼᱟ ᱚᱱᱟ ᱠᱚ ᱥᱚᱵᱽ ᱾ ᱛᱚ ᱢᱟᱱᱮ ᱢᱟᱜᱽ ᱵᱚᱸᱜᱟ ᱠᱚᱨᱮ ᱦᱩᱭᱩᱜᱼᱟ ᱾
ᱦᱳᱭ ᱡᱮᱢᱚᱜ ᱟᱞᱮ ᱥᱮᱱ ᱦᱚᱸ ᱚᱱᱠᱟᱜᱮ ᱦᱟᱸᱜ, ᱟᱫᱚ ᱚᱱᱮ ᱡᱟᱦᱟᱸ ᱟᱡᱚᱢ ᱠᱟᱼᱼ ‌ᱟᱠᱟᱛ ᱜᱮᱭᱟᱵᱮᱱ ᱡᱟᱹᱱᱤᱧ ᱦᱟᱸᱜ, ᱥᱤᱞᱫᱟᱹ ᱯᱟᱛᱼᱼ ᱱᱮᱛᱟᱨ ᱫᱚ ᱡᱟᱦᱟᱸ ᱟᱵᱚ ᱥᱚᱢᱟᱡᱽ ᱨᱮ ᱨᱮᱱᱟᱜ ᱡᱚᱛᱚ ᱠᱤᱪᱷᱩ ᱜᱮ ᱧᱟᱢᱚᱜ- ᱛᱟᱵᱚᱱᱟ ᱟᱨᱠᱤ ᱚᱸᱰᱮ, ᱥᱤᱞᱫᱟᱹ- ᱯᱟᱛᱟ, ᱧᱮᱞ ᱪᱟᱞᱟᱣ ᱵᱟᱲᱟ ᱠᱟᱱᱟᱵᱮᱱ ᱥᱮ ᱵᱟᱝ?
ᱵᱟᱝ ᱟᱛᱚ ᱥᱤᱞᱫᱟᱹ ᱯᱟᱞᱛᱟ ᱫᱚ ᱧᱮᱞ ᱫᱚ ᱵᱟᱹᱞᱤᱧ ᱥᱮᱱ ᱟᱠᱟᱱᱟ, ᱛᱚᱵᱮ ᱚᱱᱠᱟ ᱛᱮᱜᱮ ᱤᱭᱟᱹ ᱢᱟᱱᱮ ᱵᱩᱨᱩ ᱵᱚᱸᱜᱟ ᱧᱮᱞᱼᱼ ᱩᱱᱤ ᱥᱟᱨᱱᱟ ᱠᱚᱢᱠᱮᱭᱟᱜ ᱥᱤᱞᱫᱟᱹ ᱞᱮᱠᱟᱛᱮᱜᱮ ᱾
ᱟᱪᱪᱷᱟ ᱟᱪᱪᱷᱟ ᱟᱪᱪᱷᱟ ᱟᱪᱪᱷᱟ ᱾
ᱚᱱᱟ ᱥᱤᱞᱛᱟᱹ ᱯᱟᱛᱟ ᱜᱮ ᱵᱟᱹᱞᱤᱧ ᱧᱮᱞ ᱟᱠᱟᱫᱟ ᱾ ᱟᱫᱚ ᱚᱱᱟ ᱫᱚ ᱟᱠᱟ ᱥᱚᱢᱚᱭ ᱦᱩᱭᱩᱜ ᱛᱮ?
ᱥᱤᱞᱫᱟᱹ ᱯᱟᱛᱟ ᱫᱚ ᱦᱟᱸᱜ ᱱᱚᱜᱼᱚᱭ, ᱡᱟᱦᱟᱸ ᱫᱩᱨᱜᱟᱹ ᱯᱩᱡᱟᱹ, ᱱᱚ-ᱱᱚᱣᱟᱼᱼ ᱫᱩᱨᱜᱟᱹ ᱯᱩᱡᱟᱹ ᱚᱠᱛᱚ ᱦᱩᱭᱩᱜᱼᱟ, ᱦᱟᱸᱜ ᱟᱨᱼᱼ ᱫᱩᱨᱜᱟᱹ ᱯᱩᱡᱟᱹ, ᱢᱟᱬᱟᱝ ᱾ ᱦᱳᱭ, ᱟᱫᱚ ᱦᱟᱸᱜ ᱱᱚᱜᱼᱚᱭ ᱥᱮᱴᱮᱨ ᱫᱚ ᱦᱟᱸᱜ ᱥᱮᱴᱮᱨᱚᱜ ᱠᱟᱱᱟ ᱟᱫᱚ, ᱱᱤᱭᱟᱹ ᱫᱷᱟᱣ ᱦᱟᱸᱜ ᱢᱮᱱ ᱦᱩᱭᱩᱜᱼᱼ ᱠᱟᱱᱟ, ᱪᱟᱞᱟᱣ ᱦᱤᱡᱩᱜ ᱦᱩᱭᱩᱜᱼᱟ ᱟᱫᱚ ᱚᱠᱛᱚ ᱠᱚᱜᱮ ᱦᱟᱸᱜ ᱪᱮᱫ ᱞᱮᱠᱟᱜ ᱠᱟᱱᱟ, ᱟᱨ ᱪᱮᱫᱼᱼ
ᱦᱮᱸ ᱦᱮᱸ ᱟᱫᱚ ᱛᱚᱠᱷᱚᱱ ᱡᱩᱫᱤ ᱵᱤᱱᱤᱴ ᱢᱤᱱᱤᱴ ᱠᱚ ᱛᱟᱸᱦᱮᱱ ᱠᱷᱟᱱ ᱟᱫᱚ ᱪᱤᱠᱟᱹᱛᱮᱢ ᱥᱮᱱ ᱫᱟᱲᱮᱭᱟᱜᱼᱟ ᱾
ᱦᱳᱭ ᱦᱳᱭ ᱩᱱ ᱥᱚᱢᱚᱭ ᱦᱟᱸᱜ ᱵᱟᱝ ᱜᱟᱱᱚᱜᱼᱟ ᱛᱚ, ᱦᱳᱭᱼᱼ
ᱦᱮᱸ ᱦᱚᱸ ᱥᱚᱸ ᱟᱫᱚ ᱫᱮᱠᱷᱤ ᱤᱧᱟᱹᱜᱼᱼ ᱛᱟᱦᱚᱞᱮ ᱚᱱᱠᱟ ᱯᱚᱨᱮᱛᱮ ᱵᱟᱲᱟᱭ ᱦᱚᱪᱚᱧ ᱢᱮ ᱚᱱᱟ, ᱱᱚᱜ-ᱚᱭ ᱛᱚ ᱥᱩᱨ ᱧᱚᱜ ᱜᱮᱭᱟᱞᱮ ᱟᱞᱮ ᱦᱚᱸ ᱚᱱᱛᱮ ᱾ ᱟᱨᱠᱤ ᱛᱟᱦᱚᱞᱮ ᱥᱮᱱ ᱦᱩᱭᱩᱜ ᱜᱮᱭᱟ, ᱧᱮᱞ ᱟᱹᱜᱩᱣᱟᱜ ᱦᱩᱭᱩᱜᱼᱟ ᱾
ᱦᱳᱭ ᱟᱵᱮᱱ ᱦᱚᱸ ᱡᱩᱫᱤ ᱵᱮᱱ ᱥᱮᱱᱚᱜ ᱠᱷᱟᱱ ᱫᱚ ᱧᱟᱯᱟᱢᱚᱜ ᱦᱩᱭᱩᱜᱼᱟ, ᱟᱨ ᱪᱮᱫ ᱾
ᱦᱮᱸ ᱾
ᱦᱚᱭ ᱾ ᱟᱨ ᱱᱚᱣᱟ ᱠᱚ ᱡᱟᱭᱜᱟᱼᱼ ᱟᱫᱚ ᱟᱵᱚ ᱥᱟᱱᱛᱟᱲ ᱠᱷᱮᱨᱣᱟᱞ ᱦᱚᱯᱚᱱ ᱠᱚᱫᱚ ᱥᱮᱴᱮᱨᱚᱜ ᱞᱟᱹᱠᱛᱤ ᱠᱟᱱ ᱜᱮᱭᱟ ᱾ ᱚᱱᱠᱟᱱ ᱡᱟᱭᱜᱟᱨᱮ ᱵᱟᱝ ᱥᱮᱴᱮᱨ ᱞᱮᱱᱠᱷᱟᱱ ᱫᱚ ᱟᱭᱢᱟ ᱠᱤᱪᱷᱩ ᱵᱚᱱᱼᱼ ᱥᱮᱬᱟᱭᱟ ᱥᱮ, ᱟᱭᱢᱟ ᱠᱤᱪᱷᱩ ᱟᱵᱚᱣᱟᱜ ᱥᱟᱯᱟᱵ ᱠᱚᱵᱚᱱ ᱧᱮᱞ ᱧᱟᱢ ᱫᱟᱲᱮᱭᱟᱜᱼᱟ᱾ ᱧᱟᱢ ᱟᱵᱚᱱ ᱟᱨ ᱚᱱᱠᱟᱱ ᱡᱟᱭᱟᱨ ᱨᱮ ᱴᱮᱨ ᱠᱟᱛᱮᱫ ᱫᱚ, ᱟᱵᱚ ᱥᱟᱱᱟᱢ ᱥᱟᱱᱛᱟᱲ ᱦᱚᱯᱚᱱ ᱵᱚᱱ ᱡᱩᱢᱤᱫ ᱫᱟᱲᱮᱭᱟᱜᱼᱟ ᱟᱨ ᱪᱮᱫ?
ᱦᱳᱭ
ᱦᱟ ᱜᱮ ᱟᱛᱚ ᱦᱟᱱᱟ ᱫᱷᱟ ᱵᱩᱨᱩ-ᱵᱚᱸᱜᱟ ᱞᱤᱧ ᱫᱩᱠᱟᱹ ᱨᱮ ᱟᱫᱚ ᱢᱚᱱᱮᱭᱮᱫ ᱛᱟᱞᱤᱧ ᱛᱤᱨᱭᱟᱹᱞᱤᱧ ᱦᱟᱛᱟᱣᱟ ᱛᱤᱨᱭᱳᱞᱤᱧ ᱦᱟᱛᱟᱣᱟ᱾ ᱦᱮᱸ ᱦᱟᱱᱛᱮ ᱫᱚ ᱦᱟᱱᱛᱮ ᱱᱟᱛᱮ ᱦᱟᱱᱛᱮ ᱱᱟᱛᱮ ᱛᱮᱜᱮ ᱦᱟᱛᱟᱣ ᱦᱚᱸ ᱵᱟᱹᱞᱤᱧ ᱦᱟᱛᱟᱣ ᱞᱮᱫᱟ ᱪᱮᱜ ᱦᱚᱸ ᱵᱟᱝ᱾ ᱛᱟᱦᱞᱮ ᱱᱤᱭᱟᱹ ᱫᱷᱟᱣ ᱡᱩᱫᱤ ᱚᱸᱰᱮ-ᱚᱸᱰᱮᱞᱤᱧ ᱪᱟᱜᱼᱟ ᱥᱤᱞᱫᱟᱹ ᱯᱟᱛᱟ ᱫᱷᱟ ᱚᱸᱰᱮ ᱠᱷᱳᱱ ᱜᱮᱞᱤᱧ ᱦᱟᱛᱟᱣ ᱜᱮ ᱵᱟᱨᱭᱟᱞᱤᱧ ᱦᱟᱛᱟᱣ ᱜᱮ ᱢᱚᱱᱮ ᱚᱱᱟ ᱜᱮᱛᱚ, ᱵᱟᱨᱭᱟ ᱠᱚᱢ ᱵᱟᱨᱭᱟ ᱵᱟᱨᱭᱟ ᱠᱷᱟᱱ ᱤᱧ ᱚᱨᱚᱝ ᱫᱟᱹᱧ ᱚᱨᱚᱝ ᱫᱟᱹᱧ ᱡᱟᱦᱟᱸᱭ ᱡᱩᱫᱤ ᱚᱱᱠᱟᱱᱤᱡ ᱮ ᱦᱮᱡ ᱞᱮᱠᱷᱟᱱ ᱚᱱᱟᱴᱟᱜ ᱤᱧ ᱮᱢᱟᱫᱮᱭᱟ ᱟᱫᱚ ᱢᱤᱫ ᱥᱟᱝ ᱛᱮᱢ ᱚᱨᱚᱝ ᱞᱮᱠᱷᱟᱱ ᱠᱟᱹᱡ ᱵᱷᱟᱜᱮ ᱧᱚᱜ ᱟᱸᱡᱚᱢᱚᱜᱼᱟ᱾
ᱦᱳᱭ ᱦᱳᱭ ᱦᱳᱭ ᱦᱳᱭ᱾
ᱦᱩᱸ
ᱦᱳᱭ ᱟᱹᱞᱤᱧ ᱦᱚᱸ ᱱᱤᱭᱟᱹ ᱫᱷᱟᱣ ᱢᱟ ᱚᱱᱠᱟ ᱞᱤᱧ ᱢᱮᱱᱮᱫᱼᱟ ᱦᱟᱸᱜ᱾ ᱦᱟᱛᱟᱣ ᱟᱹᱜᱩ ᱠᱟᱜᱼᱟ ᱞᱤᱧ ᱢᱤᱫᱴᱟᱝ ᱜᱟᱱ ᱛᱤᱨᱭᱳ ᱛᱮᱱᱟᱜ᱾
ᱦᱮᱸ᱾
ᱚ-ᱚᱨᱚᱝ ᱵᱟᱲᱟ ᱦᱩᱭᱩᱜᱼᱟ ᱥᱮᱬᱟ ᱵᱟᱲᱟ ᱦᱩᱭᱩᱜᱼᱟ ᱠᱟᱹᱴᱤᱡ᱾ ᱟᱫᱚ ᱚᱱᱮ ᱚᱱᱠᱟ ᱪᱟᱞᱟᱜ ᱢᱟ ᱢᱮᱱ ᱦᱳᱭᱳᱜ ᱠᱟᱱ ᱜᱮ, ᱟᱫᱚ ᱪᱮᱫ ᱞᱮᱠᱟ ᱠᱟᱱᱟ ᱦᱟᱸᱜ᱾
ᱦᱮᱸ᱾ ᱦᱳᱭ ᱟᱫᱚ ᱫᱤᱠᱷᱤ ᱪᱮᱜ ᱞᱮᱠᱟ ᱴᱟᱭᱤᱢ ᱢᱟᱱᱮ, ᱥᱳᱢᱳᱭ ᱠᱚ ᱡᱩᱫᱤ ᱚᱝᱠᱟ ᱵᱷᱟᱜᱮ ᱜᱮ ᱛᱟᱦᱮᱱ ᱠᱷᱟᱱ᱾ ᱛᱟᱦᱚᱞᱮ ᱥᱮᱱ ᱦᱳᱭᱳᱜᱼᱟ ᱟᱫᱚ, ᱧᱮᱞ ᱦᱳᱭᱳᱜᱼᱟ ᱪᱮᱜ ᱠᱟ ᱥᱳᱢᱳᱭ ᱨᱮ ᱛᱚᱠᱷᱚᱱ ᱚᱵᱚᱥᱛᱟ᱾
ᱦᱳᱭ ᱦᱳᱭ, ᱦᱳᱭ ᱢᱟᱨᱟᱝ ᱱᱤᱛᱚᱜ ᱢᱟ ᱚᱱᱟ ᱢᱟ, ᱢᱮᱱ ᱵᱟᱭ ᱜᱟᱱᱚᱜ ᱠᱟᱱᱟ ᱥᱮ᱾
ᱦᱮᱸ ᱦᱤᱛᱳᱜ ᱛᱚ ᱢᱮᱱ ᱦᱳᱭᱳᱜ ᱠᱟᱱ ᱜᱮᱭᱟ ᱥᱮᱱ ᱦᱳᱭᱳᱜᱼᱟ, ᱢᱚᱱᱮ ᱛᱚ ᱢᱮᱱᱟᱜᱼᱟ ᱥᱮᱱ ᱦᱳᱭᱳᱜᱼᱟ᱾
ᱦᱳᱭ᱾
ᱛᱤᱱ ᱨᱮ ᱪᱚ ᱥᱮᱴᱮᱨ ᱪᱚ
ᱦᱳᱭ ᱦᱳᱭ ᱦᱳᱭ᱾
ᱛᱟᱦᱚᱞᱮ ᱟᱯᱮ ᱫᱚ, ᱛᱤᱱᱟᱹᱜ ᱯᱮ ᱥᱩᱨ ᱜᱤᱭᱟ?
ᱥᱤᱞᱫᱟᱹ ᱯᱟᱛᱟ ᱢᱚᱴᱟᱢᱩᱴᱤ ᱥᱳᱨ ᱫᱚ ᱦᱟᱸᱜ ᱫᱚᱢᱮ ᱥᱳᱨ ᱦᱚᱸ ᱵᱟᱝᱟ᱾ ᱥᱟᱺᱜᱤᱧ ᱫᱚ ᱢᱚᱴᱟᱢᱩᱴᱤ ᱦᱳᱭᱳᱜᱼᱟ ᱥᱟᱴ-ᱥᱳᱛᱳᱨ ᱠᱤᱞᱳᱢᱤᱴᱟᱨ ᱞᱮᱠᱟ᱾
ᱦᱮᱸ
ᱚᱱᱛᱮ᱾
ᱛᱚᱠᱷᱚᱱ ᱦᱚᱸ
ᱟᱫᱚ ᱱᱚᱜᱼᱚᱭ ᱱᱤᱛᱚᱝ ᱦᱳᱭ ᱛᱚᱠᱷᱚᱱ ᱦᱚ ᱱᱤᱭᱟᱹ ᱢᱟᱲᱟᱝ ᱥᱮᱨᱢᱟ ᱢᱟ ᱚᱝᱠᱟ ᱡᱟᱹᱥᱛᱤ ᱜᱮ ᱫᱟᱜ ᱜᱮ ᱟᱭ᱾
ᱦᱮᱸ ᱦᱮᱸ᱾
ᱫᱚᱢᱮ ᱡᱟᱹᱥᱛᱤ ᱫᱟᱜ ᱜᱮ ᱟᱭ ᱞᱚᱥᱚᱫ
ᱦᱮᱸ ᱚᱠᱛᱚ ᱠᱚ ᱦᱳᱭᱱᱟ᱾
ᱦᱳᱭ ᱚᱠᱛᱚ ᱠᱚᱢᱟ ᱦᱳᱭ ᱦᱮᱜ ᱱᱟᱦᱟᱜ ᱟᱨᱚ ᱚᱝᱠᱟᱜ ᱜᱮ ᱨᱚᱯᱚᱲ ᱦᱳᱭᱳᱜᱼᱟ᱾